ᱦᱮᱞᱳ ᱦᱮᱞᱳ
ᱦᱮᱞᱳ
ᱦᱮᱸ ᱡᱚᱦᱟᱨ ᱜᱮ
ᱦᱮᱞᱳ
ᱦᱮᱸ ᱟᱸᱡᱚᱢ ᱫᱟᱵᱤᱱ ᱨᱚᱲ ᱦᱮᱞᱳ
ᱦᱮᱞᱳ ᱦᱮᱸ ᱟᱸᱡᱚᱢᱚᱜ ᱠᱟᱱᱟ ᱦᱮᱸ ᱟᱸᱡᱚᱢ ᱫᱟᱵᱤᱱ
ᱟᱨ ᱱᱟᱯᱟᱭ ᱜᱮᱭᱟᱵᱮᱱ
ᱦᱮᱸ ᱱᱟᱯᱟᱭ ᱜᱮ ᱞᱟᱹᱭ ᱵᱤᱱ
ᱟᱨ ᱛᱟᱦᱞᱮ ᱪᱮᱫ ᱠᱚᱵᱚᱱ ᱪᱤᱠᱟᱹ ᱵᱟᱲᱟᱭᱮᱫᱟ
ᱦᱳᱼᱚᱭ ᱫᱩᱲᱩᱵ ᱵᱟᱲᱟ ᱦᱩᱭᱩᱜ ᱠᱟᱱᱟ ᱟᱹᱵᱤᱱ ᱫᱚ ᱪᱮᱫ ᱠᱚᱵᱤᱱ ᱪᱤᱠᱟᱹᱭᱮᱫᱟ
ᱫᱩᱲᱩᱵ ᱵᱟᱲᱟ ᱜᱮ ᱦᱩᱭ ᱟᱠᱟᱱᱟ
ᱻ
ᱟᱨ ᱛᱚᱵᱮ ᱪᱮᱫ
ᱦᱚᱸ ᱞᱟᱹᱭ ᱵᱤᱱ ᱴᱚᱯᱷᱤᱠ ᱦᱟ ᱴᱚᱯᱤᱠ ᱫᱚ ᱦᱩᱭᱩᱜ ᱠᱟᱱᱟ ᱠᱤ ᱱᱚᱜᱚᱭᱢᱟ ᱠᱤᱪᱷᱩ ᱫᱤᱱ ᱠᱷᱟᱱᱜᱮ ᱟᱵᱚ ᱫᱩᱨᱜᱟᱹ ᱯᱩᱡᱟᱹ ᱪᱷᱟᱹᱛᱤᱠ ᱠᱚ ᱥᱮᱴᱮᱨᱚᱜ ᱠᱟᱱᱟ ᱟᱹᱵᱤᱱ ᱚᱱᱟ ᱤᱫᱤ ᱠᱟᱛᱮᱫ ᱪᱮᱫ ᱵᱤᱱ ᱞᱟᱹᱭᱼᱟ ᱟᱵᱚ ᱫᱩᱨᱜᱟᱹ ᱯᱩᱡᱟᱹ ᱨᱮ ᱪᱟᱞᱟᱣ ᱞᱟᱹᱠᱛᱤ ᱠᱟᱱᱟ ᱥᱮ ᱵᱟᱝ ᱞᱟᱹᱠᱛᱤ ᱟᱵᱚᱣᱟᱜ ᱥᱚᱢᱟᱡᱽ ᱨᱮᱱᱟᱜ ᱠᱟᱱᱟ ᱥᱮ ᱵᱟᱝ ᱠᱟᱱᱟ
ᱮᱠᱪᱩᱭᱮᱞᱤ ᱫᱩᱨᱜᱟᱹ ᱯᱩᱡᱟᱹ ᱫᱚ ᱦᱩᱭᱩᱜ ᱠᱟᱱᱟ ᱪᱷᱟᱹᱤᱠᱣᱟᱜ ᱜᱮ ᱠᱟᱱᱟ ᱩᱹᱜ ᱫᱚ ᱫᱩᱨᱜᱟᱹ ᱯᱩᱡᱟᱹ ᱜᱮ ᱢᱟᱨᱟᱝ ᱯᱚᱨᱚᱵᱽ ᱛᱟᱠᱚ ᱟᱨ ᱟᱵᱚᱣᱟᱜ ᱢᱟᱨᱟᱝ ᱯᱚᱨᱚᱵᱽ ᱡᱩᱫᱤ ᱵᱚᱱ ᱧᱮᱞᱟ ᱵᱟᱦᱟ ᱥᱚᱦᱨᱟᱭ ᱟᱵᱚ ᱫᱚ ᱟᱭᱢᱟ ᱩᱛᱟᱹᱨ ᱢᱮᱱᱟᱜ ᱛᱟᱵᱚᱱᱟ ᱩᱱᱠᱩᱣᱟᱜ ᱢᱮᱱᱟᱜ ᱛᱟᱵᱚᱱᱟ ᱦᱚᱸ ᱚᱱᱠᱟ ᱜᱮ ᱢᱮᱱᱟᱜ ᱛᱟᱠᱚᱣᱟ ᱢᱮᱱᱠᱷᱟᱱ ᱩᱱᱠᱩ ᱫᱚ ᱫᱩᱨᱜᱟᱹ ᱯᱩᱡᱟᱹ ᱫᱚ ᱡᱟᱹᱥᱛᱤ ᱜᱮ ᱠᱚ ᱢᱟᱱᱟᱣᱟ ᱟᱨᱠᱤ ᱟᱫᱚ ᱚᱱᱟ ᱠᱚ ᱩᱱᱠᱩᱣᱟᱜ ᱯᱚᱨᱚᱵᱽ ᱱᱤᱭᱮ ᱟᱵᱚ ᱡᱩᱫᱤ ᱵᱚᱱ ᱪᱟᱞᱟᱜᱼᱟ ᱮ ᱪᱩᱞᱤ ᱠᱟᱛᱷᱟ ᱨᱮ ᱱᱚᱝᱠᱟᱜ ᱠᱟᱱᱟ ᱩᱱ ᱥᱚᱢᱚᱭ ᱚᱠᱛᱚ ᱨᱮ ᱦᱩᱫᱩᱨ ᱫᱩᱨᱜᱟᱹ ᱧᱩᱛᱩᱢᱟᱱ ᱠᱤᱱ ᱛᱟᱦᱮᱸ ᱠᱟᱱᱟ ᱩᱱ ᱥᱚᱢᱚᱭ ᱪᱮᱫ ᱟᱵᱚᱨᱮᱱ ᱦᱮᱸ ᱦᱩᱫᱩᱨ ᱫᱩᱨᱜᱟ ᱠᱚ ᱢᱮᱛᱟᱭᱼᱟ ᱟᱹᱰᱤ ᱫᱟᱲᱮ ᱧᱟᱢ ᱧᱚᱜ ᱦᱚᱲᱮ ᱛᱟᱦᱮᱸ ᱠᱟᱱᱟ ᱟᱹᱰᱤ ᱥᱚᱠᱛᱤ ᱢᱟᱱ ᱦᱚᱲ ᱛᱟᱦᱚᱞᱮ ᱩᱱᱤ ᱠᱚ ᱜᱚᱡ ᱞᱮᱫ ᱛᱟᱦᱮᱸ ᱟᱨᱠᱤ ᱪᱷᱟᱹᱛᱤᱠ ᱮᱠᱷᱚᱱᱳ ᱯᱚᱨᱡᱚᱱᱛᱚ ᱫᱩᱨᱜᱟ ᱯᱩᱡᱟ ᱨᱮ ᱡᱟᱦᱟᱸ ᱢᱚᱦᱥᱟᱥᱩᱨ ᱵᱚᱱ ᱧᱮᱞᱮᱭᱟ ᱥᱮ ᱢᱮᱱ ᱜᱚᱫᱚᱜ ᱡᱤᱡ ᱩᱱᱤᱜᱮ ᱡᱟᱹᱱᱤᱡ ᱟᱵᱚᱨᱮᱱ ᱦᱚᱭ ᱫᱚ ᱛᱟᱦᱮᱸ ᱠᱟᱱᱟᱭ ᱟᱫᱚ ᱚᱱᱟ ᱠᱷᱟᱹᱛᱤᱨ ᱛᱮ ᱟᱞᱚᱣᱟᱜ ᱫᱚ ᱵᱟᱝ ᱠᱟᱱᱟ ᱟᱨ ᱪᱟᱞᱟᱜ ᱦᱚᱸ ᱵᱟᱝ ᱩᱪᱤᱛᱟ
ᱟᱪᱪᱷᱟ
ᱟᱵᱮᱱ ᱪᱮᱫ ᱵᱮᱱ ᱞᱟᱹᱭᱟ ᱚᱱᱟ ᱱᱤᱭᱮ
ᱟᱹᱞᱤᱧ ᱛᱚᱞᱞᱤᱧ ᱞᱟᱹᱭᱟ ᱮᱠᱟᱞᱜᱮ ᱪᱟᱞᱟᱣ ᱞᱟᱹᱠᱛᱤ ᱫᱚ ᱵᱟᱝ ᱠᱟᱱᱟ ᱟᱨ ᱟᱹᱵᱤᱱ ᱴᱷᱮᱱ ᱟᱨ ᱢᱤᱫᱴᱟᱱ ᱠᱟᱛᱷᱟ ᱛᱟᱦᱮᱸᱟᱸ ᱠᱟᱱᱟ ᱠᱤ ᱫᱟᱸᱥᱟᱭ ᱫᱚ ᱪᱮᱫ ᱞᱟᱹᱜᱤᱫ ᱠᱚ ᱮᱱᱮᱡᱟ ᱛᱚᱠᱷᱚᱱ ᱜᱮ ᱫᱩᱨᱜᱟᱹ ᱯᱩᱡᱟᱹ ᱡᱚᱠᱷᱚᱱ ᱜᱮ
ᱦᱮᱸ ᱩᱱᱤ ᱡᱮ ᱟᱭᱱᱚᱢ ᱠᱟᱡᱚᱞ ᱠᱚ ᱢᱮᱛᱟᱭ ᱠᱤᱱᱟᱹ ᱛᱟᱨᱯᱚᱨᱮ ᱩᱱ ᱥᱚᱢᱚᱭ ᱩᱱᱠᱩ ᱪᱷᱟᱹᱛᱤᱠ ᱠᱚᱠᱚ ᱩᱠᱩ ᱞᱮᱫ ᱛᱟᱦᱮᱸᱫ ᱢᱟᱱᱮ ᱩᱠᱩ ᱠᱟᱛᱮ ᱠᱚ ᱫᱚᱦᱚ ᱞᱮᱫ ᱠᱚᱣᱟ ᱟᱫᱚ ᱚᱱᱟ ᱯᱟᱸᱡᱟ ᱧᱩᱛᱩᱢ ᱛᱮ ᱠᱩᱲᱤ ᱫᱚ ᱥᱟᱡᱟᱣ ᱠᱟᱛᱮᱫ ᱡᱟᱦᱟᱸ ᱵᱷᱩᱣᱟᱹᱝ ᱠᱚ ᱞᱟᱹᱭᱟ ᱚᱱᱟ ᱨᱮᱫᱚ ᱟᱸᱜ ᱥᱟᱨ ᱠᱚ ᱡᱟᱦᱟᱸ ᱟᱸᱜ ᱛᱟᱦᱮᱱᱟ ᱵᱷᱩᱣᱟᱹᱝ ᱨᱮᱭᱟᱜ ᱟᱨ ᱥᱟᱨ ᱫᱚᱠᱚ ᱫᱚᱦᱚ ᱠᱟᱜ ᱵᱷᱣᱟᱹᱝ ᱨᱮ ᱟᱞᱮ ᱚᱱᱠᱟ ᱠᱟᱛᱮ ᱯᱟᱸᱡᱟ ᱠᱚ ᱩᱰᱩᱠᱚᱜ ᱠᱟᱱᱟ ᱚᱲᱟᱜ ᱚᱲᱟᱜ
ᱦᱮᱸ
ᱚᱱᱟ ᱠᱷᱟᱹᱛᱤᱨ ᱜᱮ ᱟᱨᱚ ᱡᱟᱹᱥᱛᱤ ᱫᱚ ᱚᱱᱟ ᱠᱷᱟᱹᱛᱤᱨ ᱠᱚ ᱪᱟᱞᱟᱜᱼᱟ ᱚᱱᱟ ᱥᱮᱨᱮᱧ ᱨᱮᱜᱮ ᱯᱳᱭᱞᱳ ᱨᱮ ᱦᱟᱭ ᱦᱟᱭ ᱠᱟᱛᱮ ᱠᱚ ᱵᱚᱞᱚᱜᱼᱟ ᱡᱟᱦᱟᱸ ᱫᱚ ᱟᱹᱰᱤ ᱫᱩᱠ ᱨᱮᱭᱟᱜ ᱠᱟᱱᱟ
ᱦᱮᱸ ᱟᱪᱪᱷᱟ
ᱟᱫᱚ ᱱᱤᱛᱚᱜ ᱡᱩᱫᱤ ᱧᱮᱞ ᱜᱟᱱᱚᱜ ᱠᱟᱱᱟ ᱢᱟᱱᱮ ᱟᱭᱢᱟ ᱡᱟᱭᱜᱟ ᱨᱮᱜᱮ ᱚᱱᱠᱟ ᱫᱩᱨᱜᱟᱹ ᱯᱩᱡᱟᱹ ᱥᱩᱚᱢᱚᱭ ᱦᱚᱸ ᱥᱟᱱᱛᱟᱲ ᱠᱚ ᱥᱮᱴᱮᱨᱚᱜ ᱠᱟᱱᱟ ᱟᱨ ᱱᱚᱝᱠᱟ ᱜᱮ ᱢᱤᱫ ᱥᱮᱫ ᱤᱧ ᱧᱮᱞᱮᱫ ᱠᱚᱣᱟ ᱥᱟᱱᱛᱟᱲ ᱜᱮᱠᱚ ᱫᱩᱨᱜᱟᱹ ᱯᱩᱡᱟᱹ ᱠᱚ ᱢᱟᱱᱟᱣᱫᱟ ᱢᱟᱱᱮ ᱫᱩᱨᱜᱟ ᱠᱚ ᱯᱩᱡᱟᱹᱭᱮᱫᱟ ᱟᱨᱠᱤ ᱥᱟᱱᱛᱟᱲ ᱜᱮ ᱠᱟᱱᱟ ᱠᱚ ᱟᱫᱚ ᱚᱠᱚᱭ ᱪᱮᱫ ᱞᱮᱠᱟᱵᱮᱱ ᱢᱮᱛᱟᱭᱟ ᱡᱚᱛᱚ ᱫᱚ ᱵᱟᱠᱚ ᱟᱸᱡᱚᱢ ᱮᱫᱟ ᱮᱠᱷᱚᱱ
ᱦᱮᱸ ᱟᱨ ᱱᱮᱛᱟᱨ ᱢᱟ ᱧᱮᱞᱚᱜ ᱠᱟᱱᱟ ᱥᱟᱱᱛᱟᱲ ᱦᱚᱸ ᱡᱟᱢᱟᱭ ᱥᱚᱥᱴᱤ ᱠᱚ ᱢᱟᱱᱟᱣ ᱮᱫ ᱛᱟᱵᱚᱱᱟ ᱵᱟᱝ
ᱦᱮᱸ ᱦᱚᱭ ᱦᱚᱞᱟ ᱢᱟᱦᱫᱮᱨ ᱜᱮ ᱟᱹᱞᱤᱧ ᱦᱚᱞᱤᱧ ᱧᱮᱞ ᱠᱮᱫᱟ ᱯᱷᱮᱥᱵᱩᱠ ᱠᱚᱨᱮ ᱞᱤᱧ ᱧᱮᱞ ᱵᱟᱲᱟᱭᱮᱫ ᱛᱟᱦᱮᱸᱫ ᱮᱫᱟ ᱠᱚ ᱯᱳᱥᱴ ᱵᱟᱲᱟᱣ ᱟᱠᱟᱫᱟ ᱡᱟᱢᱟᱭ ᱥᱚᱥᱴᱤ ᱟᱫᱚ ᱚᱱᱮ ᱚᱱᱠᱟ ᱫᱚ ᱫᱤᱠᱩ ᱥᱮᱫ ᱜᱮ ᱡᱟᱹᱥᱛᱤ ᱴᱟᱱᱚᱜ ᱠᱟᱱ ᱛᱟᱵᱚᱱᱟ ᱥᱟᱱᱛᱟᱲ ᱠᱚ ᱥᱮᱫᱟᱭ ᱟᱹᱨᱤᱪᱟᱹᱞᱤ ᱠᱚ ᱟᱫᱮᱜ ᱛᱟᱵᱚᱱᱟ
ᱦᱮᱸ
ᱧᱮᱞ ᱠᱚᱵᱮᱱ ᱟᱞᱤᱧ ᱞᱤᱧ ᱧᱮᱞ ᱟᱠᱟᱫᱟ ᱟᱹᱰᱤ ᱡᱟᱭᱜᱟ ᱨᱮᱜᱮ ᱵᱟᱦᱟ ᱥᱚᱨᱦᱟᱭ ᱠᱚᱨᱮ ᱧᱮᱞᱞᱟᱵᱮᱱ ᱩᱱᱟᱹᱜ ᱵᱟᱠᱚ ᱩᱰᱩᱠᱚᱜ ᱠᱟᱱᱟ ᱚᱱᱟ ᱚᱲᱟᱜ ᱠᱷᱚᱱ ᱜᱮ ᱵᱟᱠᱚ ᱩᱰᱩᱠᱚᱜ ᱠᱟᱱᱟ ᱢᱮᱱᱠᱷᱟᱱ ᱫᱤᱠᱩ ᱡᱩᱫᱤ ᱡᱟᱦᱟᱱᱟᱜ ᱚᱱᱩᱥᱴᱷᱟᱱ ᱠᱚ ᱦᱩᱭᱩᱜ ᱠᱟᱱᱟ ᱩᱱ ᱥᱩᱚᱢᱚᱭ ᱫᱚ ᱫᱚᱜᱚᱞ ᱫᱚᱜᱚᱞ ᱠᱚ ᱪᱟᱞᱟᱜ ᱠᱟᱱᱟ
ᱦᱮᱸ
ᱡᱟᱦᱮᱨ ᱠᱚᱛᱚ ᱵᱟᱹᱠᱚ ᱪᱟᱞᱟᱜ ᱠᱟᱱ ᱜᱮᱭᱟ ᱟᱹᱰᱤᱴᱟ ᱠᱚᱢ ᱪᱟᱵᱟ ᱠᱟᱱ ᱱᱤᱛᱚᱜ ᱫᱚ ᱪᱟᱞᱟᱜ ᱠᱟᱱ ᱨᱮᱦᱚᱸ ᱠᱚ ᱳᱭ ᱟᱹᱭᱩᱵᱤᱨ ᱥᱮᱫ ᱠᱚ ᱢᱟᱡᱟᱱᱼᱡᱟᱱ ᱠᱚ ᱪᱟᱞᱟᱜ ᱠᱟᱱᱟ ᱥᱚᱲᱡ ᱧᱩᱛᱩᱢ ᱛᱮ ᱠᱤᱱᱛᱩ ᱯᱩᱡᱟᱹ ᱯᱟᱥᱟᱛ ᱥᱩᱢᱚᱭ ᱫᱚ ᱵᱟᱠᱚ ᱛᱟᱦᱮᱱ ᱠᱟᱱᱟ ᱢᱮᱱᱠᱷᱟᱱ ᱚᱱᱟ ᱠᱚ ᱧᱮᱞ ᱞᱟᱹᱠᱛᱤ ᱫᱚᱨᱠᱟᱨᱚᱜ ᱠᱟᱱ ᱜᱮᱭᱟ ᱟᱨ ᱵᱟᱠᱷᱟᱡ ᱫᱚ ᱪᱤᱠᱟᱹᱛᱮ ᱯᱚᱨᱮ ᱡᱩᱫᱤ ᱵᱚᱱ ᱵᱩᱡᱽ ᱫᱟᱲᱮᱭᱟᱜᱼᱟ ᱪᱮᱫᱠᱟ ᱠᱚ ᱯᱩᱡᱟᱹᱭᱟ ᱪᱮᱫ ᱞᱮᱠᱟ ᱵᱟᱝ
ᱦᱮᱸ ᱟᱨ ᱞᱟᱹᱭ ᱛᱮᱱᱟᱜ ᱫᱚ ᱡᱟᱦᱟᱸ ᱟᱵᱚ ᱥᱟᱱᱛᱟᱲ ᱨᱮᱱᱟᱜ ᱟᱹᱨᱤᱪᱟᱹᱞᱤ ᱞᱮᱠᱟᱛᱮ ᱡᱟᱦᱟᱸ ᱟᱵᱚᱣᱟᱜ ᱫᱚ ᱡᱷᱚᱛᱚᱢ ᱠᱟᱹᱢᱤ ᱨᱮᱜᱮ ᱦᱟᱺᱰᱤ ᱫᱚ ᱞᱟᱜᱟᱜ ᱠᱟᱱ ᱜᱮᱭᱟ
ᱦᱮᱸ
ᱛᱟᱦᱚᱞᱮ ᱟᱵᱚ ᱡᱮᱦᱮᱛᱩ ᱥᱚᱢᱟᱡ ᱨᱮᱱᱟᱜ ᱡᱤᱱᱤᱥ ᱠᱟᱱᱟ ᱛᱟᱦᱚᱞᱮ ᱱᱚᱣᱟ ᱡᱤᱱᱤᱥ ᱫᱚ ᱪᱮᱫᱟᱜ ᱠᱚ ᱟᱠᱷᱨᱤᱧ ᱫᱟ ᱡᱟᱦᱟᱸᱱᱟᱜ ᱟᱹᱵᱤᱱ ᱚᱱᱟ ᱵᱤᱥᱚᱭ ᱛᱮᱵᱤᱱ ᱞᱟᱹᱭ ᱫᱟᱲᱮᱭᱟᱜᱼᱟ ᱠᱤ?
ᱮᱠᱫᱚᱢ ᱮᱠᱪᱩᱭᱮᱞᱤ ᱱᱚᱣᱟ ᱫᱚ ᱢᱮᱴᱟᱞ ᱥᱤᱥᱴᱮᱢ ᱦᱭᱜ ᱠᱟᱱᱟ ᱚᱱᱮ ᱡᱮ ᱡᱟᱦᱟᱸ ᱯᱤᱞᱪᱩ ᱦᱟᱲᱟᱢ ᱯᱤᱞᱪᱩ ᱵᱩᱰᱷᱤ ᱠᱤᱱ ᱵᱮᱱᱟᱣ ᱞᱮᱫ ᱛᱟᱦᱮᱸᱜ ᱦᱟᱸᱰᱤ
ᱦᱩᱸ
ᱩᱱᱠᱤᱱ ᱫᱚ ᱚᱱᱟ ᱟᱹᱠᱷᱤᱱ ᱮᱸ ᱢᱟᱱᱮ ᱢᱟᱨᱟᱝ ᱵᱩᱨᱩ ᱵᱮᱱᱟ ᱤᱭᱟᱹ ᱵᱮᱱᱟᱣ ᱞᱟᱜ ᱵᱮᱱᱟᱣ ᱞᱮᱫ ᱠᱤᱱᱟᱹ ᱟᱨᱠᱤ ᱟᱠᱤᱱ ᱫᱚ ᱤᱥᱤᱱ ᱢᱟᱱᱟᱣ ᱠᱟᱫᱟ ᱡᱟᱜᱮ ᱛᱚ ᱟᱹᱠᱤᱱ ᱚᱱᱟᱠᱤᱱ ᱩᱱᱤ ᱧᱩᱛᱩᱢ ᱛᱮᱠᱤᱱ ᱯᱩᱡᱟᱹ ᱯᱟᱥᱟ ᱞᱮᱫ ᱛᱟᱦᱮᱸᱜ ᱩᱱ ᱥᱚᱢᱚᱭ ᱟᱹᱠᱤᱱ ᱦᱚᱸᱠᱤᱱ ᱧᱩ ᱞᱮᱫ ᱛᱟᱦᱮᱸᱜ ᱜᱮ᱾ ᱢᱮᱱᱠᱷᱟᱱ ᱱᱤᱛᱚᱜ ᱮᱢᱚᱱ ᱥᱤᱥᱴᱮᱢ ᱠᱟᱱᱟ ᱢᱟᱱᱮ ᱱᱚᱣᱟ ᱫᱚ ᱟᱵᱚ ᱡᱚᱫᱤ ᱵᱚᱱ ᱧᱮᱞ ᱠᱷᱟᱡ ᱫᱚ ᱦᱟᱴ ᱦᱟᱴ ᱠᱚᱨᱮ ᱯᱟᱛᱟ ᱠᱚᱨᱮ ᱯᱚᱨᱚᱵᱽ ᱠᱚᱨᱮ ᱥᱟᱱᱛᱟᱲ ᱠᱚᱫᱚ ᱡᱟᱥᱛᱤ ᱦᱟᱺᱰᱤ ᱯᱟᱹᱣᱨᱟᱹ ᱠᱚ ᱟᱠᱷᱨᱤᱧ ᱫᱟ ᱚᱱᱟ ᱦᱚᱸ ᱜᱟᱡᱟᱲ ᱠᱚᱨᱮ᱾ ᱢᱮᱱᱠᱷᱟᱱ ᱫᱤᱠᱩ ᱠᱚᱫᱚ ᱧᱮᱞ ᱠᱚᱢ᱾ ᱤᱭᱟᱹ ᱨᱮᱠᱚ ᱟᱠᱷᱨᱤᱧ ᱫᱟ ᱩᱱᱠᱩ ᱫᱚ ᱵᱷᱟᱜᱮ ᱧᱚᱜ ᱮᱴᱟᱜ ᱨᱚᱠᱚᱢ ᱠᱚ ᱮᱴᱟᱜ ᱠᱤᱪᱷᱩ ᱠᱚ ᱫᱚᱠᱟᱱᱫᱟ᱾ ᱟᱫᱚ ᱚᱱᱮ ᱡᱮ ᱢᱤᱫᱴᱮᱱ ᱚᱱᱟ ᱱᱤᱭᱮ ᱢᱤᱫᱴᱮᱱ ᱡᱮ, ᱴᱟᱠᱟ ᱦᱩᱭᱩᱜ ᱠᱟᱱᱟ ᱵᱩᱡ ᱠᱮᱫᱟ ᱠᱚ ᱱᱚᱣᱟ ᱠᱚ ᱡᱤᱱᱤᱥ, ᱛᱮ ᱩᱱ ᱥᱚᱢᱚᱭ ᱠᱷᱚᱡ ᱫᱚ ᱟᱫᱚ ᱚᱱᱟ ᱚᱱᱟ ᱠᱚᱫᱚ ᱡᱟᱹᱛᱤ ᱛᱮ ᱟᱠᱚ ᱢᱚᱱᱮᱭᱟᱜᱼᱟ ᱟᱹᱞᱤᱧ ᱜᱮᱞᱤᱧ ᱥᱳᱪᱟ ᱞᱟᱡᱟᱜ ᱟᱠᱚ ᱵᱟᱠᱷᱟᱡ ᱫᱚ᱾
ᱦᱮᱸ ᱦᱮᱸ
ᱟᱨ ᱚᱱᱮ ᱚᱱᱠᱟ ᱵᱟᱡᱟᱨ ᱠᱚᱨᱮ ᱟᱠᱷᱨᱤᱧ ᱫᱚ ᱵᱮᱥ ᱠᱚ ᱵᱩᱡᱟ᱾ ᱢᱮᱱᱠᱷᱟᱱ ᱱᱚᱣᱟ ᱫᱚ ᱩᱪᱤᱛ ᱫᱚ ᱵᱟᱝ ᱠᱟᱱᱟ ᱟᱵᱚᱣᱟᱜ᱾ ᱟᱵᱚᱣᱟᱜ ᱵᱚᱸᱜᱟ ᱡᱤᱱᱤᱥ ᱠᱚᱫᱚ ᱟᱠᱷᱨᱤᱧ ᱫᱚ ᱞᱟᱹᱠᱛᱤ ᱫᱚ ᱵᱟᱝ ᱠᱟᱱᱟ᱾
ᱦᱮᱸ ᱛᱚ᱾ ᱡᱟᱦᱟᱸ ᱡᱤᱱᱤᱥ ᱟᱵᱚ ᱵᱚᱱ ᱵᱚᱸᱜᱟᱼ ᱵᱩᱨᱩᱭᱟ ᱵᱚᱸᱜᱟᱼ ᱵᱩᱨᱩ ᱠᱟᱹᱢᱤ ᱨᱮᱵᱚᱱ ᱞᱟᱜᱟᱣᱟ ᱚᱱᱟ, ᱠᱟᱹ ᱪᱮᱫᱟᱜ ᱟᱹᱠᱷᱨᱤᱧ ᱦᱩᱭᱩᱜᱼᱟ, ᱯᱟᱹᱣᱨᱟᱹ ᱢᱟᱛᱚ ᱵᱟᱝ ᱞᱟᱜᱟᱜ ᱠᱟᱱᱟ, ᱚᱱᱟ ᱡᱤᱱᱤᱥ ᱟᱹᱠᱷᱨᱤᱧ ᱞᱮᱠᱷᱟᱱ ᱪᱮᱫ ᱴᱷᱮᱱ ᱪᱤᱠᱟᱹᱜᱼᱟ
ᱦᱳᱭ
ᱡᱚᱛᱚᱢ ᱠᱟᱹᱢᱤ ᱨᱮᱵᱚᱱ ᱞᱟᱜᱟᱣᱫᱟ ᱦᱟᱺᱰᱤ ᱫᱚ ᱥᱟᱠᱨᱟᱛ ᱨᱮ ᱵᱟᱦᱟᱨᱮ᱾ ᱢᱚᱬᱮ ᱢᱟᱦᱟ ᱪᱷᱟᱹᱴᱭᱟᱹᱨ ᱡᱷᱚᱛᱚ
ᱦᱩᱸ ᱦᱩᱸ ᱵᱟᱯᱞᱟ ᱨᱮ
ᱛᱟᱦᱚᱞᱮ ᱮᱱᱛᱮ ᱨᱮᱦᱚᱸ, ᱦᱮᱸ
ᱟᱫᱚ ᱚᱱᱟᱫᱚ ᱡᱟᱦᱟᱸᱭ ᱠᱚ ᱟᱠᱷᱨᱤᱧ ᱫᱟ ᱚᱱᱟ ᱟᱠᱚ ᱵᱩᱡ ᱞᱟᱜᱟᱣ ᱠᱚᱣᱟ, ᱟᱫᱚ ᱵᱟᱠᱚ ᱞᱟᱹᱭ ᱫᱟ ᱡᱮ ᱡᱟᱦᱟᱸᱭ ᱡᱩᱫᱤ ᱢᱤᱫ ᱫᱷᱟᱣ ᱯᱟᱹᱨᱠᱟᱹᱣ ᱠᱟᱱᱟᱭ ᱟᱫᱚ ᱚᱱᱟ ᱫᱚ ᱩᱱᱤ ᱫᱚ ᱵᱟᱭ ᱟᱲᱟᱜ ᱫᱟᱲᱮᱭᱟᱜᱼᱟ᱾
ᱦᱩᱸ᱾
ᱦᱚᱸ ᱦᱩᱸ ᱟᱫᱚ ᱱᱤᱛᱚᱜ ᱫᱚ ᱚᱱᱟ ᱫᱚ ᱯᱩᱨᱟᱹ ᱪᱚᱞᱛᱤ ᱠᱟᱱᱟ ᱥᱮ ᱮᱯᱚᱨ ᱱᱚᱣᱟ ᱵᱚᱱᱫᱚ ᱟᱹᱰᱤ ᱢᱩᱥ ᱟᱹᱠᱤᱞ ᱜᱮᱛᱟᱵᱚᱱᱟ ᱱᱚᱣᱟ ᱠᱚ ᱡᱤ ᱱᱤᱭᱟᱹ ᱡᱩᱫᱤ ᱵᱚᱱ ᱢᱟᱱᱮ ᱟᱱᱫᱳᱞᱚᱱᱟ ᱥᱮᱵᱚᱱ ᱞᱟᱹᱭᱟ ᱡᱮ ᱟᱞᱚᱯᱮ ᱟᱹᱠᱷᱨᱤᱧᱟ,
ᱛᱟᱦᱮᱞᱮ ᱠᱷᱟᱱ ᱫᱚ ᱟᱵᱚ ᱟᱵᱚ ᱵᱤᱨᱩᱫᱷ ᱨᱮᱜᱮ ᱠᱟᱛᱷᱟ ᱨᱟᱠᱟᱵᱼᱟ ᱠᱤ, ᱮᱸ ᱥᱚᱝᱥᱟᱨ ᱫᱚ ᱟᱯᱮᱯᱮ ᱪᱟᱹᱞᱩᱭ ᱫᱟᱠᱤ ᱟᱹᱞᱤᱧᱟᱜ?
ᱦᱮᱸ ᱡᱟᱠ ᱚᱱᱠᱟᱜᱮ ᱥᱤᱥᱴᱮᱢ ᱦᱩᱭᱩᱜ ᱠᱟᱱᱟ᱾
ᱛᱟᱦᱚᱞᱮ ᱥᱚᱝᱥᱟᱨ ᱪᱟᱹᱞᱩ ᱞᱟᱹᱜᱤᱫ ᱢᱟ ᱠᱤᱪᱷᱩ, ᱦᱮᱸ ᱞᱟᱹᱭ ᱵᱤᱱ
ᱵᱮᱵᱚᱥᱛᱷᱟ ᱠᱚᱜᱼᱟ ᱞᱟᱹᱭ ᱫᱟᱞᱤᱧ ᱥᱚᱝᱥᱟᱨ ᱪᱟᱹᱞᱩ ᱞᱮᱜᱟ ᱞᱟᱹᱜᱤᱫ ᱠᱤᱪᱷᱩ ᱵᱮᱵᱚᱥᱛᱟ ᱟᱞᱮ ᱯᱮ᱾
ᱦᱮᱸ ᱱᱮᱛᱟᱨ ᱢᱟ ᱥᱚᱨ ᱟᱵᱚᱭᱤᱡ ᱡᱟᱦᱟᱸ, ᱢᱮᱱᱟᱭᱟ ᱱᱩᱠᱩ ᱢᱟᱛᱚ ᱠᱚ ᱮᱢᱚᱜ ᱠᱟᱱᱟ ᱴᱟᱠᱟ, ᱵᱟᱝ? ᱛᱟᱦᱞᱮ ᱱᱚᱣᱟ ᱠᱚ ᱟᱹᱠᱷᱨᱤᱧ ᱨᱮᱱᱟᱜ ᱫᱚ ᱠᱳᱱᱳ ᱵᱮᱯᱟᱨ ᱫᱚ ᱵᱟᱝ ᱠᱟᱱᱟ᱾ ᱡᱮᱦᱮᱛᱩᱧ ᱮᱢᱚᱜ ᱠᱟᱱᱟ ᱠᱚ᱾ ᱥᱮᱪᱮᱫ ᱵᱮᱱ ᱞᱟᱹᱭᱟ?
ᱮᱠᱫᱚᱢ
ᱛᱟᱦᱚᱞᱮ ᱱᱚᱣᱟ ᱠᱚᱫᱚ ᱟᱵᱚ ᱵᱚᱱᱫᱚ ᱞᱟᱠᱛᱤ ᱛᱟᱵᱚᱱᱟ
ᱦᱩᱸ ᱟᱢ ᱟᱹᱰᱤ ᱠᱤᱪᱷᱩ ᱜᱮᱞᱤᱧ ᱧᱮᱞ ᱠᱮᱫᱟ ᱟᱹᱰᱤ ᱫᱤᱱ ᱠᱷᱚᱱ ᱜᱮ ᱟᱹᱰᱤ ᱨᱚᱠᱚᱢ ᱵᱚᱱ ᱞᱟᱹᱭ ᱮᱟ ᱠᱤᱱᱛᱩ ᱚᱱᱠᱟ ᱠᱟᱹᱢᱤ ᱵᱟᱝ ᱞᱟᱦᱟᱜ ᱠᱟᱱᱟ
ᱦᱮᱸᱛᱚ
ᱢᱟᱱᱮ ᱚᱱᱠᱟᱱᱟᱜ ᱟᱹᱰᱤ ᱩᱛᱟᱹᱨ ᱜᱮ ᱯᱨᱚᱴᱮᱥᱴ ᱦᱩᱭᱩᱜ ᱠᱟᱱᱟ ᱡᱮ ᱱᱚᱝᱠᱟ ᱚᱱᱠᱟ ᱫᱚ ᱵᱟᱝ ᱜᱟᱱᱚᱜᱼᱟ ᱢᱮᱱᱱᱠᱷᱟᱱ ᱚᱱᱟ ᱵᱟᱠᱚ ᱢᱟᱱᱟᱣ ᱮᱫᱟ
ᱦᱮᱸᱛᱚ ᱧᱮᱞᱚᱜ ᱠᱟᱱᱟ ᱥᱮ
ᱦᱩᱸ
ᱡᱮᱢᱚᱱ ᱯᱟᱛᱟ ᱪᱷᱟᱛᱟ ᱠᱚᱸᱦᱚᱸ ᱞᱟᱹᱭᱮᱫ ᱛᱟᱦᱮᱸᱫ ᱠᱚ ᱵᱚᱱᱫᱚ ᱵᱟᱲᱟ ᱛᱚ ᱚᱱᱟ ᱦᱚᱸᱛᱚ ᱵᱟᱝ ᱜᱟᱞ ᱞᱮᱱᱟ
ᱛᱤᱨᱤᱥᱟ ᱡᱩᱱ ᱨᱮᱜᱮ ᱫᱚᱢᱮ ᱠᱚ ᱠᱚᱨᱟᱣ ᱠᱮᱫ ᱛᱟᱵᱚᱱᱟ ᱯᱮᱱᱥᱚᱱ ᱠᱚ
ᱛᱚ ᱟᱞᱤᱧ ᱞᱤᱧ ᱧᱮᱞ ᱠᱮᱫᱟ ᱛᱤᱨᱤᱥᱮ ᱡᱩᱱ ᱨᱮ ᱡᱟᱸᱦᱟ ᱯᱨᱳᱜᱨᱟᱢ ᱠᱚ ᱫᱚᱦᱚᱭᱮᱫ ᱛᱟᱦᱮᱸ ᱮᱱᱮᱢ ᱥᱮᱨᱮᱧ ᱚᱨᱜᱮᱥᱴᱟᱨ ᱠᱚ ᱢᱮᱱᱠᱷᱟᱱ ᱚᱱᱟ ᱫᱚ ᱠᱤᱪᱷᱩᱴᱟ ᱚᱱᱮᱠᱴᱟ ᱜᱮ ᱵᱚᱱᱫᱚ ᱟᱠᱟᱱᱟ ᱧᱮᱞ ᱫᱟᱞᱤᱧ
ᱦᱮᱸ
ᱮᱢᱚᱱ ᱫᱚ ᱱᱤᱛᱚᱜ ᱫᱚ ᱵᱟᱝ ᱟᱸᱡᱚᱢᱚᱜ ᱠᱟᱱᱟ ᱚᱱᱠᱟ ᱠᱚ ᱠᱚᱨᱟᱣ ᱦᱚᱪᱚᱮᱫᱟ ᱢᱮᱱᱛᱮ
ᱟᱦ ᱪᱮᱫ ᱵᱤᱱ ᱢᱮᱱᱟ ᱱᱮᱛᱟᱨ ᱟᱵᱚ ᱠᱟᱸᱲᱟ ᱢᱟᱹᱱᱢᱤ ᱠᱟᱸᱲᱟ ᱜᱮᱵᱚᱱ ᱛᱟᱦᱮᱸᱭᱮᱱᱟ
ᱮᱠᱫᱚᱢ ᱮᱠᱫᱚᱢ
ᱵᱟᱝ
ᱦᱮᱸ
ᱛᱟᱦᱮᱱ ᱛᱮ ᱧᱮᱧᱮᱞ ᱛᱩᱞᱩᱡ ᱵᱚᱱ ᱠᱟᱸᱲᱟ ᱟᱠᱟᱱᱟ ᱵᱟᱝ
ᱦᱮᱸ
ᱧᱮᱞ ᱵᱤᱱ ᱫᱤᱠᱩ ᱪᱷᱟᱹᱛᱤᱠ ᱛᱤᱱᱟᱹᱜ ᱞᱟᱦᱟᱨᱮ ᱢᱮᱱᱟᱜ ᱠᱚᱣᱟ ᱚᱞᱚᱜ ᱯᱟᱲᱦᱟᱣ ᱥᱮᱫ ᱛᱮ
ᱟᱵᱚ ᱥᱟᱱᱛᱟᱲ ᱛᱤᱱᱟᱹᱜ ᱵᱚᱱ ᱞᱟᱦᱟ ᱟᱠᱟᱱᱟ ᱞᱟᱹᱭᱵᱤᱱ ᱢᱟ
ᱦᱮᱸ ᱟᱫᱚ ᱚᱱᱮ ᱛᱚ ᱟᱵᱚ ᱫᱚ ᱠᱟᱛᱷᱟ ᱨᱮ ᱵᱟᱠᱚ ᱞᱟᱹᱭ ᱠᱮᱫᱟ ᱡᱮ ᱠᱟᱹᱴᱤᱡ ᱠᱷᱚᱡ ᱠᱚᱠᱚ ᱥᱮᱬᱟᱣ ᱟᱵᱚᱱᱟ ᱵᱟᱹᱵᱩ ᱟᱢ ᱠᱟᱹᱢᱤ ᱪᱟᱞᱟᱜ ᱢᱮ ᱟᱢ ᱟᱵᱚ ᱫᱚ ᱠᱟᱹᱢᱤ ᱠᱟᱛᱮᱜ ᱜᱮ ᱟᱹᱥᱩᱞᱚᱜ ᱞᱟᱜᱟᱣ ᱟᱰᱚ ᱫᱚ ᱠᱟᱹᱢᱤ ᱠᱟᱛᱮᱜ ᱜᱮ ᱟᱥᱩᱞᱚᱜ ᱞᱟᱜᱟ ᱵᱚᱱᱟ ᱱᱚᱝᱠᱟ ᱠᱤᱪᱷᱩ ᱟᱹᱰᱤ ᱡᱟᱭᱜᱟ ᱨᱮ ᱟᱸᱡᱚᱢ ᱦᱩᱭ ᱠᱟᱱᱟ ᱞᱟᱹᱭ ᱟᱠᱚ ᱚᱲᱟᱜ ᱦᱚᱲ ᱠᱚᱨᱮᱜ ᱠᱟᱹᱴᱤᱡ ᱡᱩᱫᱤ ᱵᱷᱟᱜᱮ ᱧᱚᱜ ᱠᱚ ᱥᱤᱠᱷ ᱥᱤᱠᱷᱱᱟᱹᱛ ᱦᱮᱸ ᱪᱤᱠᱟᱹᱛᱮ ᱡᱩᱫᱤ ᱥᱤᱠᱷᱱᱟᱹᱛ ᱠᱚ ᱮᱢᱟ ᱵᱚᱱ ᱠᱮᱭᱟ ᱢᱟᱱᱮ ᱡᱩᱫᱤ ᱠᱚ ᱞᱟᱹᱭ ᱟᱠᱚᱣᱟ ᱡᱮ ᱚᱲᱟᱜ ᱠᱚᱨᱮ ᱫᱚ ᱱᱚᱝ ᱱᱚᱝᱠᱟᱱ ᱜᱮᱭᱟ ᱛᱚ ᱡᱟᱦᱟᱱᱟᱜ ᱜᱮ ᱯᱟᱲᱦᱟᱣ ᱚᱞᱚᱜ ᱯᱟᱲᱦᱟᱣ ᱨᱮᱭᱟᱜ ᱪᱮᱥᱴᱟᱭ ᱢᱮ ᱡᱟᱦᱟᱱᱟᱜ ᱜᱮ ᱡᱚᱜᱟᱲ ᱛᱟᱵᱚᱱ ᱢᱮ᱾ ᱠᱤᱱᱛᱩ ᱚᱱᱠᱟ ᱫᱚ ᱵᱟᱝ ᱜᱮ ᱠᱟᱹᱢᱤ ᱠᱟᱛᱮᱜ ᱜᱮ ᱡᱚᱢ ᱢᱮ ᱟᱨ ᱛᱟᱦᱸ ᱠᱟᱹᱢᱤ ᱫᱚ ᱚᱵᱚᱥᱳᱭ ᱞᱟᱹᱠᱛᱤᱜ ᱠᱟᱱ ᱜᱮᱭᱟ᱾ ᱠᱟᱹᱢᱤ ᱫᱚ ᱫᱚᱨᱠᱟᱨ ᱜᱮ ᱥᱮᱬᱟ ᱠᱷᱟᱡ ᱫᱚ ᱡᱮ ᱯᱟᱲᱦᱟᱣ ᱮᱱᱠᱷᱟᱱ ᱠᱟᱹᱴᱤᱡ ᱦᱚᱞᱚ ᱥᱤᱠᱷᱱᱟᱹᱛ ᱡᱟᱦᱟᱸᱨᱮ ᱫᱚ ᱯᱟᱸᱡᱟ ᱞᱮᱠᱷᱟᱡ ᱫᱚ ᱵᱷᱟ. ᱜᱤ ᱜᱮᱭᱟ᱾ ᱟᱨ ᱫᱤᱠᱩ ᱛᱚ ᱚᱱᱠᱟ ᱫᱚ ᱟᱹᱰᱤ ᱩᱛᱟᱹᱨ ᱜᱮ ᱢᱮᱱᱟᱜ ᱠᱚᱣᱟ ᱡᱟᱦᱟᱸᱭ ᱫᱚ ᱪᱟᱹᱠᱨᱤ ᱵᱟᱹᱱᱩᱜ ᱛᱟᱠᱚᱣᱟ ᱢᱮᱱᱠᱷᱟᱱ ᱩᱱᱠᱩ ᱯᱟᱠᱟ ᱚᱲᱟᱜ ᱢᱮᱱᱟᱜ ᱛᱟᱠᱚᱣᱟ ᱩᱱᱠᱩ ᱫᱚ ᱟᱞᱟᱫᱟ ᱨᱚᱠᱚᱢ ᱠᱟᱛᱮᱜ ᱠᱚ ᱵᱤᱡᱽᱱᱮᱥ ᱠᱟᱛᱮᱜ ᱠᱚ ᱡᱚᱢ ᱮᱫᱟ᱾ ᱩᱱᱠᱩ ᱫᱚ ᱫᱷᱟᱱ ᱢᱟᱱᱮ ᱥᱚᱵ ᱥᱚᱢᱚᱭ ᱪᱮᱥᱴᱟ ᱨᱮᱠᱚ ᱛᱟᱦᱮᱸᱱ ᱠᱟᱱᱟ᱾ ᱥᱮ ᱪᱮᱫ ᱞᱮᱠᱟ ᱠᱟᱹᱢᱤ ᱞᱮᱠᱷᱟᱡ ᱚᱠᱟ ᱞᱮᱠᱟᱛᱮ ᱵᱷᱟ. ᱜᱤᱜᱼᱟ᱾ ᱢᱟᱱᱮ ᱩᱱᱠᱩ ᱫᱚ ᱚᱱᱮ ᱡᱟᱹᱥᱛᱤ ᱫᱚ ᱫᱚᱠᱟᱱᱟᱠᱚ᱾ ᱦᱟᱱᱟᱴᱟᱜ ᱫᱚ ᱟᱨ ᱱᱚᱣᱟᱴᱟᱜ ᱫᱚᱠᱟᱱ ᱨᱮᱠᱚ ᱠᱟᱹᱢᱤᱭᱟ᱾ ᱚᱱᱠᱟ ᱠᱟᱛᱮ ᱠᱚ ᱩᱱᱠᱩ ᱫᱚᱠᱚ ᱞᱟᱦᱟᱜ ᱠᱟᱱᱟ᱾ ᱟᱨ ᱟᱵᱚᱨᱮᱱ ᱫᱚ ᱱᱟᱢᱟᱞ ᱠᱟᱪᱟ ᱠᱚ ᱫᱟᱹᱲᱟᱜ ᱠᱟᱱᱟ᱾ ᱛᱤᱱᱟᱹᱜ ᱫᱤᱱ ᱟᱨ ᱱᱟᱢᱟᱞ ᱠᱚᱨᱮ ᱫᱚᱵᱚᱱ ᱠᱟᱹᱢᱤ ᱫᱟᱲᱮᱭᱟᱜᱼᱟ ᱦᱮᱸ ᱵᱟᱝ?
ᱦᱮᱸ ᱫᱟᱲᱮ ᱛᱤᱱᱟᱹᱜ ᱫᱤᱱ ᱛᱟᱦᱮᱱᱟ ᱩᱱᱟᱹᱜ ᱫᱤᱱ ᱜᱮ᱾
ᱦᱩᱸᱻ
ᱟᱵᱚ ᱫᱚ ᱞᱟᱡ ᱫᱟᱠᱟ ᱵᱚᱱ ᱩᱭᱦᱟᱹᱨ ᱮᱫᱟ᱾ ᱞᱟᱹᱭᱫᱟ ᱡᱚᱢ ᱪᱟᱞᱟᱣ ᱞᱮᱱᱠᱷᱟᱱ ᱜᱮ ᱦᱩᱭᱩᱜᱼᱟ᱾
ᱦᱩᱸ ᱱᱤᱭᱟᱹ ᱵᱮᱲᱟ ᱡᱟᱦᱟᱸ ᱡᱚᱢᱮ ᱧᱟᱢᱫᱟ ᱴᱷᱤᱠ ᱪᱟᱞᱟᱜ ᱠᱟᱱᱟ᱾
ᱦᱮᱸᱻ ᱫᱤᱠᱩ ᱢᱟ ᱱᱚᱝᱠᱟ ᱵᱟᱠᱚ ᱧᱮᱞᱚᱜ ᱠᱟᱱᱟ᱾ ᱦᱩᱸᱻ ᱢᱤᱫᱴᱟᱝ ᱟᱭᱳᱼᱵᱟᱵᱟᱣᱟᱜ ᱢᱚᱪᱟ ᱨᱮᱦᱚᱸ ᱵᱟᱹᱧ ᱟᱸᱡᱚᱢ ᱞᱮᱫᱟ ᱡᱮ ᱟᱠᱚᱨᱮᱱ ᱜᱤᱫᱽᱨᱟᱹ ᱠᱚ ᱞᱟᱹᱭᱟᱠᱚᱣᱟ ᱡᱮ ᱵᱮᱴᱟ ᱡᱟᱦᱟᱸᱟᱱᱟᱜ ᱜᱮ ᱡᱟᱦᱟᱸᱟᱱᱟᱜ ᱦᱩᱭᱩᱜ ᱟᱢᱫᱚ ᱢᱤᱫ ᱢᱚᱱᱮᱛᱮ ᱯᱟᱲᱦᱟᱜ ᱛᱟᱵᱚᱱ ᱢᱮ᱾ ᱥᱮ ᱟᱢ ᱫᱚ ᱢᱟᱨᱟᱝ ᱦᱚᱲ ᱵᱮᱱᱟᱜ ᱛᱟᱵᱚᱱ ᱢᱮ᱾ ᱡᱟᱦᱟᱸ ᱞᱮᱠᱟ ᱠᱟᱛᱮᱫ ᱜᱮ ᱴᱟᱻ ᱯᱚᱭᱥᱟ ᱞᱮ ᱮᱢᱟᱢᱟ ᱟᱢ ᱫᱚ ᱫᱚᱢᱮ ᱡᱩᱨ ᱪᱷᱩ ᱪᱷᱩᱴᱟᱹᱣ ᱠᱚᱜ ᱛᱟᱵᱚᱱ ᱢᱮ᱾ ᱢᱤᱫᱴᱟᱝ ᱟᱭᱳ ᱵᱟᱵᱟᱻᱟᱜ ᱢᱚᱪᱟ ᱨᱮᱦᱚᱸ ᱵᱟᱹᱧ ᱟᱸᱡᱚᱢ ᱞᱮᱫᱟ᱾ ᱟᱵᱚᱨᱮᱱ ᱟᱭᱳ-ᱵᱟᱵᱟ ᱵᱟᱵᱟ ᱦᱚᱲ ᱠᱚᱫᱚ ᱧᱮᱞᱚᱜ ᱠᱟᱱᱟ ᱠᱚ ᱡᱮ ᱵᱤᱥᱤᱨ ᱵᱷᱟᱜᱽ ᱜᱮ ᱦᱟᱺᱰᱤ ᱵᱷᱟᱹᱴᱤ ᱨᱮ᱾
ᱦᱟᱸᱻ
ᱚᱨᱫᱷᱮᱠ ᱢᱟ ᱯᱷᱤᱯᱴᱤ ᱯᱟᱨᱥᱮᱱᱴ ᱜᱮᱠᱚ ᱵᱚᱸᱜᱟ ᱛᱟᱞᱟᱭᱮᱱ᱾
ᱮᱠᱫᱚᱢ᱾
ᱯᱟ. ᱨᱣᱟ. ᱦᱟᱺᱰᱤ ᱧᱩ ᱠᱟᱛᱮᱫ᱾
ᱦᱟᱸᱻ
ᱛᱟᱦᱞᱮ ᱱᱚᱝᱠᱟ ᱠᱟᱛᱮᱜ ᱫᱚᱻ ᱾ ᱩᱱᱠᱩ ᱪᱤᱠᱟᱹᱛᱮᱠᱚ ᱥᱮᱪᱮᱫᱚᱜᱼᱟ?